ᱦᱮᱞᱳ
ᱦᱮᱞᱳ ᱡᱚᱦᱟᱨ ᱜᱮ
ᱡᱚᱦᱟᱨ ᱜᱮ ᱡᱚᱦᱟᱨ
ᱪᱮᱫ ᱠᱚᱢ ᱪᱤᱠᱟᱹ ᱵᱟᱲᱟᱭᱟ?
ᱪᱮᱫ ᱮᱢ ᱪᱤᱠᱟᱹᱭᱟ ᱟᱥ ᱫᱩᱲᱩᱵ ᱵᱟᱲᱟ ᱦᱩᱭ ᱟᱠᱟᱱᱟ ᱟᱢᱜᱮ
ᱤᱧᱦᱚᱸ ᱫᱩᱲᱩᱵᱲᱟ ᱜᱟᱞᱚᱪ ᱠᱷᱚᱱ ᱛᱷᱚᱲᱟ ᱵᱟᱨᱦᱮ ᱧᱚᱜ ᱵᱟᱹᱭᱦᱟᱹᱲ ᱥᱮᱫ ᱨᱮ ᱫᱩᱲᱩᱵ ᱵᱟᱲᱟ ᱦᱩᱭ ᱟᱠᱟᱱᱟ᱾
ᱦᱮᱸ ᱟᱨ ᱫᱟᱠᱟ ᱠᱚ ᱡᱚᱢ ᱵᱟᱲᱟ ᱦᱩᱭᱱᱟ ᱥᱮ ᱵᱟᱝ?
ᱦᱮᱸ ᱦᱩᱭᱱᱟ ᱡᱚᱢ ᱵᱟᱲᱟ ᱠᱚ ᱡᱚᱢ ᱵᱟᱲᱟ ᱠᱟᱛᱮᱜ ᱚᱱᱛᱮᱧ ᱦᱮᱡ ᱟᱠᱟᱱᱟ ᱵᱟᱨᱦᱟᱭ ᱥᱮᱫ ᱵᱟᱹᱭᱦᱟᱹᱲ ᱥᱮᱫ
ᱦᱮᱸ
ᱟᱨ ᱟᱢᱜᱮ?
ᱩᱱᱤ ᱦᱚᱸ ᱡᱚᱢ ᱵᱟᱲᱟ ᱦᱩᱭ ᱠᱟᱱᱟᱱ ᱜᱮᱭᱟ
ᱦᱮᱸ ᱵᱟᱝ
ᱟᱨᱚ ᱰᱤᱥᱴᱟᱵ ᱮᱫ ᱛᱟᱢᱟ ᱱᱮᱴᱳᱣᱟᱨᱠ ᱮ ᱰᱤᱥᱴᱟᱵᱽ ᱮᱫ ᱛᱟᱢᱟ
ᱟᱢᱟᱜ ᱰᱤᱥᱴᱟᱵᱚᱜ ᱠᱟᱱᱟ ᱥᱮ ᱤᱧᱟᱹᱜᱟᱜ ᱰᱤᱥᱴᱟᱵᱚᱜ ᱠᱟᱱᱟ
ᱤᱱᱟᱹᱜ ᱜᱮ ᱰᱤᱥᱴᱟᱵᱽ ᱫᱟᱭ ᱢᱚᱱᱮᱦᱚᱭ
ᱤᱧᱟᱹᱜ ᱰᱤᱥᱴᱟᱵᱽ ᱟᱠᱟᱱᱟ ᱡᱟᱹᱱᱤᱡ ᱟᱢᱟᱜ ᱨᱚᱲ ᱢᱟ ᱢᱚᱸᱡᱽ ᱜᱤᱧ ᱟᱸᱡᱚᱢᱮᱜᱼᱟ ᱤᱧᱢᱟ ᱩᱱᱟᱹᱜ ᱯᱨᱚᱵᱞᱮᱢ ᱢᱟ ᱵᱟᱝ
ᱦᱮᱸ